ᱦᱮᱞᱳ
ᱦᱮᱞᱳ
ᱦᱮᱞᱳ
ᱦᱟᱞᱳ
ᱞᱟᱹᱣᱩ
ᱦᱟᱞᱳ
ᱦᱮᱸ ᱜᱚᱝᱠᱮ ᱟᱸᱡᱚᱢᱮᱜ-ᱟ ᱵᱤᱱ?
ᱦᱚᱸ ᱜᱚᱝᱠᱮ ᱡᱚᱦᱟᱨ ᱜᱮ ᱵᱮᱥ ᱴᱷᱤᱠ ᱧᱚᱜ ᱵᱟᱭ ᱟᱸᱡᱚᱢᱚᱜ ᱠᱟᱱᱟ ᱠᱞᱤᱭᱚᱨ
ᱟᱪᱪᱷᱟ ᱱᱤᱛᱵᱤᱱ ᱟᱸᱡᱚᱢᱮᱜ-ᱟ?
ᱦᱚᱸ ᱱᱤᱛᱞᱤᱧ ᱟᱸᱡᱚᱢᱮᱫ
ᱟᱪᱪᱷᱟ ᱞᱟᱹᱭᱵᱤᱱ ᱱᱟᱯᱟᱭ ᱵᱟᱲᱟ?
ᱦᱟᱞᱳ
ᱦᱮ ᱛᱚ
ᱚᱦᱚᱜ ᱦᱚᱸ ᱱᱟᱯᱟᱭ ᱵᱟᱲᱟ ᱜᱮ ᱟᱫᱚ ᱱᱚᱝᱠᱟ ᱢᱟ ᱪᱮᱫ ᱠᱚ ᱢᱮᱱᱟ ᱨᱩᱛᱩ ᱠᱚ ᱠᱟᱹᱴᱤᱡ ᱯᱮ ᱨᱤᱛᱩ ᱠᱚ ᱵᱚᱫᱚ, ᱨᱤᱛᱩ ᱠᱚ ᱵᱚᱫᱚᱞᱚᱜ ᱠᱟᱱ ᱤᱫᱤ ᱠᱟᱛᱮ ᱠᱟᱹᱴᱤᱡ ᱠᱷᱩᱜ ᱢᱟ ᱫᱟᱜ ᱠᱚ ᱠᱟᱹᱴᱤᱡ ᱞᱤᱧ ᱧᱟᱢ ᱧᱚᱜ ᱠᱟᱫ ᱞᱤᱧᱟᱹ ᱵᱮᱥ ᱧᱚᱜ ᱵᱩᱜᱤ ᱧᱚᱜ ᱠᱟᱱᱟᱞᱤᱧ ᱫᱮᱹᱭ ᱟᱫᱚ ᱪᱮᱫ ᱠᱚᱵᱤᱱ ᱪᱤᱠᱟᱹ ᱵᱟᱲᱟᱭᱮᱜ-ᱟ? ᱦᱟᱞᱳ
ᱟᱪᱪᱷᱟ ᱟᱪᱪᱷᱟ
ᱦᱚᱸ ᱟᱸᱡᱚᱢᱚᱜ ᱠᱟᱱᱟ ᱱᱤᱛᱚᱜ ᱟᱫᱚᱞᱤᱧ ᱢᱮᱱᱮᱫᱼᱟ ᱪᱮᱫ ᱠᱚᱵᱮᱱ ᱪᱤᱠᱟᱹ ᱵᱟᱲᱟᱭᱮᱫᱼᱟ ᱱᱤᱛᱚᱜ ᱟᱫᱚ?
ᱦᱮᱸ ᱠᱮᱫᱚᱜ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱ ᱜᱮᱭᱟ᱾
ᱟᱹᱞᱤᱧ ᱦᱚᱸ ᱚᱱᱠᱟᱜ ᱜᱮ ᱠᱤᱫᱩᱵ ᱵᱟᱲᱟ ᱠᱟᱛᱮ ᱫᱩᱲᱩᱵ ᱵᱟᱲᱟᱜ ᱜᱮ ᱟᱫᱚ ᱱᱚᱰᱮ ᱱᱟᱜ ᱜᱨᱩᱯ ᱨᱮᱞᱤᱧ ᱧᱮᱞ ᱠᱮᱫᱼᱼ ᱛᱮ ᱡᱮᱛᱮ ᱵᱮᱲᱮ ᱯᱷᱨᱤ ᱦᱟᱜ ᱞᱤᱧ ᱧᱟᱢ ᱠᱮᱫ ᱵᱤᱱᱛᱮ ᱟᱫᱚᱞᱤᱧ ᱠᱚᱞ ᱧᱚᱜ ᱟᱠᱟᱫ ᱵᱤᱱᱟᱫᱚ᱾